ᱛᱳ
ᱦᱮᱸ ᱜᱚᱢᱠᱮ ᱞᱟᱹᱭ ᱢᱮ
ᱦᱮᱸ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱟᱨ ᱠᱷᱚᱵᱚᱨ ᱠᱚ ᱞᱟᱹᱭ ᱛᱟᱞᱟᱝ ᱢᱮ
ᱠᱷᱚᱵᱚᱨ ᱠᱚ ᱱᱟᱯᱟᱭ ᱜᱮᱭᱟ
ᱟᱪᱪᱷᱟ ᱡᱟᱭᱦᱳᱠ ᱱᱟᱯᱟᱭ ᱛᱟᱦᱮᱱ ᱠᱷᱟᱱ ᱜᱮ ᱱᱟᱯᱟᱭ ᱠᱟᱛᱷᱟ ᱦᱮᱸᱥᱮ
ᱦᱳᱭ
ᱤᱱᱟᱹ ᱛᱟᱭᱚᱢ ᱟᱨ ᱪᱮᱫ ᱠᱚ ᱞᱟᱹᱭ ᱛᱟᱞᱟᱝ ᱢᱮ
ᱱᱤᱛᱚᱜ ᱢᱟ ᱱᱚᱜᱼᱚᱭ ᱡᱟᱹᱯᱩᱫ ᱟᱠᱟᱫ ᱵᱚᱱᱟ ᱛᱚ ᱪᱟᱥ ᱠᱟᱹᱢᱤ ᱠᱚ ᱪᱟᱹᱞᱩ ᱱᱤᱛᱚᱜ ᱫᱚ
ᱦᱩᱸ
ᱦᱳᱭ
ᱮᱠᱵᱟᱨᱮ ᱪᱟᱥ ᱠᱟᱹᱢᱤ ᱫᱚ ᱟᱯᱮ ᱥᱮᱫ ᱫᱚ ᱛᱟᱦᱚᱞᱮ ᱮᱛᱚᱦᱚᱵ ᱜᱚᱫ ᱠᱟᱱ ᱜᱮᱭᱟ ᱵᱟᱝ
ᱦᱳᱭ
ᱦᱩᱸ ᱞᱟᱹᱠᱛᱤ ᱠᱟᱱ ᱜᱮᱭᱟ ᱥᱮ ᱟᱵᱚ ᱫᱚ ᱪᱟᱹᱥᱤ ᱦᱚᱯᱚᱱ ᱪᱟᱥ ᱠᱟᱹᱢᱤ ᱨᱮ ᱵᱟᱵᱚᱱ ᱟᱬᱜᱚ ᱞᱮᱱᱠᱷᱟᱱ ᱵᱟᱵᱚᱱ ᱪᱟᱥ ᱞᱮᱠᱷᱟᱱ ᱪᱤᱠᱟᱹ ᱞᱮᱜᱟ ᱛᱮ ᱦᱩᱭᱩᱜᱼᱟ ᱥᱮ ᱪᱮᱫ?
ᱦᱳᱭ
ᱠᱟᱛᱷᱟ ᱫᱚ ᱤᱱᱟᱹ ᱜᱮ ᱠᱟᱱᱟ ᱦᱚᱭ ᱥᱮ
ᱦᱩᱸ ᱟᱨ ᱟᱯᱮ ᱥᱮᱫ ᱫᱚ?
ᱦᱮᱸ ᱟᱞᱮ ᱥᱮᱫ ᱦᱚᱸ ᱢᱤᱫ ᱵᱟᱨ ᱦᱚᱲ ᱫᱚᱠᱚ ᱮᱛᱚᱦᱚᱵ ᱜᱚᱫ ᱠᱟᱜ ᱜᱮᱭᱟ ᱦᱮᱸ ᱟᱫᱚ ᱵᱟᱹᱭ ᱵᱟᱹᱭᱛᱮ ᱩᱱᱠᱩ ᱧᱮᱞ ᱧᱮᱞ ᱛᱮ ᱟᱞᱮ ᱦᱚᱸᱞᱮ ᱮᱛᱚᱦᱚᱵ ᱤᱫᱤᱭᱟ ᱟᱫᱚ ᱩᱱᱠᱩ ᱡᱟᱦᱟᱸ ᱠᱚ ᱮᱛᱚᱦᱚᱵ ᱠᱟᱫᱟ ᱩᱱᱠᱩ ᱫᱚ ᱛᱟᱭᱚᱢ ᱨᱮᱱᱟᱜ ᱩᱭᱦᱟᱹᱨ ᱚᱱᱟ ᱠᱷᱟᱹᱛᱤᱨ ᱩᱱᱠᱩ ᱫᱚ ᱢᱟᱲᱟᱝ ᱧᱚᱜ ᱛᱮᱠᱚ ᱨᱚᱦᱚᱭᱮᱫᱟ
ᱟᱪᱪᱷᱟ
ᱛᱟᱭᱚᱢ ᱨᱮᱱᱟᱜ ᱫᱚ ᱚᱠᱟᱮᱞᱮᱠᱟ ᱢᱟᱱᱮ ᱱᱤᱭᱟᱹ ᱢᱤᱫᱴᱟᱝ ᱠᱷᱟᱹᱞᱤ ᱦᱩᱲᱳ ᱜᱮ ᱨᱚᱦᱚᱭ ᱞᱮᱠᱷᱟᱱ ᱢᱟ ᱛᱚ ᱵᱟᱝ ᱠᱚ ᱦᱩᱭᱩᱜᱼᱟ
ᱪᱮᱜ ᱾
ᱟᱨᱦᱚ ᱟᱭᱢᱟ ᱞᱮᱠᱟᱱᱟᱜ ᱟᱭᱢᱟ ᱠᱤᱪᱷᱩ ᱦᱮᱱᱟᱜ ᱟᱫ ᱚᱠᱚᱭ ᱛᱩᱲᱤᱭᱟᱭ ᱚᱠᱚᱭ ᱟᱹᱞᱩᱭᱟᱭ ᱦᱮᱸᱥᱮ
ᱦᱳᱭ
ᱟᱫᱚ ᱱᱤᱛᱳᱜ ᱟᱢ ᱞᱟᱦᱟ ᱧᱚᱜ ᱵᱟᱢ ᱨᱚᱦᱚᱭ ᱞᱮᱠᱷᱟᱱ ᱛᱚ ᱞᱟᱦᱟ ᱧᱚᱜ ᱫᱚ ᱵᱟᱢ ᱨᱟᱠᱟᱵ ᱫᱟᱲᱮᱭᱟᱜᱼᱟ ᱥᱮ
ᱦᱩᱸ ᱦᱳᱭ
ᱚᱱᱟ ᱦᱩᱭᱩᱜ ᱠᱟᱱᱟ ᱢᱮᱱ ᱠᱟᱛᱷᱟ ᱚᱱᱟ ᱠᱷᱟᱹᱛᱤᱨ ᱛᱮ ᱩᱱᱠᱩ ᱫᱚᱠᱚ ᱢᱟᱲᱟᱝ ᱜᱚᱫ ᱠᱟᱱᱟ ᱠᱚ ᱟᱨ ᱚᱱᱟ ᱫᱷᱟᱨᱮ ᱫᱚ ᱟᱞᱮ ᱦᱚᱸ ᱦᱮᱱᱟᱜ ᱠᱟᱫᱟ ᱟᱞᱮ ᱫᱷᱟᱨᱮ ᱦᱚᱸ ᱢᱮᱱᱠᱷᱟᱱ ᱟᱞᱮ ᱫᱚ ᱱᱤᱛᱚᱜ ᱫᱚ ᱵᱟᱝᱞᱮ ᱵᱮᱵᱷᱟᱨ ᱮᱫᱟ ᱥᱟᱢ ᱢᱟᱨᱥᱟᱞ ᱫᱚ ᱦᱮᱸᱥᱮ
ᱟᱪᱪᱷᱟ
ᱠᱟᱛᱷᱟ ᱫᱚ ᱤᱱᱟᱹ ᱜᱮ ᱠᱟᱱᱟ
ᱚ ᱦᱚᱸ
ᱛᱚ ᱚᱱᱠᱟ ᱞᱮᱠᱟ ᱠᱟᱛᱮ ᱜᱮ ᱫᱟᱜ ᱮ ᱡᱚᱨᱚ ᱤᱫᱤᱭᱫᱟ ᱡᱚᱠᱷᱚᱱ ᱤᱱᱟᱹ ᱞᱮᱠᱟᱛᱮ ᱢᱚᱱᱮ ᱦᱳᱭᱳᱜ ᱠᱟᱱᱟ ᱦᱳᱭᱛᱚ ᱵᱟᱹᱭ ᱵᱟᱹᱭᱛᱮ ᱟᱡ ᱮᱭ ᱞᱟᱜᱟᱣ ᱦᱚᱪᱚᱭᱟ
ᱦᱩᱸ
ᱟᱫᱚ ᱱᱚᱣᱟ ᱠᱷᱟᱱ ᱫᱚ ᱥᱟᱱᱟᱢ ᱦᱚᱲ ᱢᱤᱫ ᱦᱮᱸ ᱞᱟᱹᱭ ᱢᱮ
ᱟᱯᱮ ᱫᱚ ᱚᱱᱛᱮ ᱫᱚ ᱪᱮᱫ ᱠᱚᱯᱮ ᱪᱟᱥᱟ
ᱪᱟᱥ ᱫᱚ ᱦᱮᱱᱟᱜ ᱠᱟᱫᱟ ᱱᱚᱰᱮ ᱦᱳᱲᱩ ᱫᱚ ᱦᱮᱱᱟᱜ ᱢᱮᱱᱟᱜ ᱠᱟᱜ ᱜᱮᱭᱟ ᱦᱮᱸᱥᱮ ᱟᱫᱚ ᱛᱤᱞᱢᱤᱧ ᱡᱟᱭᱜᱟ ᱦᱚᱸ
ᱪᱟᱵᱟ ᱟᱠᱟᱱᱟ ᱱᱤᱛᱚᱜ ᱫᱚ ᱚᱱᱟᱫᱚ ᱛᱤᱞᱢᱤᱧ ᱫᱚ ᱩᱱᱟᱹᱜ ᱫᱚ ᱵᱟᱝ ᱛᱤᱞᱢᱤᱧ ᱨᱮᱱᱟᱜ ᱫᱚ ᱫᱚᱢᱮ ᱠᱚᱥᱴᱚ ᱦᱮᱱᱟᱜ ᱟᱠᱟᱫᱟ ᱟᱫᱚ ᱛᱟᱦᱼᱼ ᱼᱞᱮ ᱚᱱᱠᱟ ᱞᱮᱠᱟᱛᱮ ᱵᱟᱲᱜᱮ ᱡᱷᱟᱲᱜᱮ ᱠᱚᱨᱮ ᱢᱮᱫᱴᱟᱝ ᱵᱟᱨᱭᱟ ᱩᱛᱩ ᱠᱚ ᱡᱟᱸᱦᱟᱸ ᱫᱚ ᱫᱟᱜ ᱮ ᱥᱟᱦᱟᱣ ᱞᱮᱠᱟ ᱫᱟᱲᱮᱜ
ᱟᱪᱪᱷᱟ
ᱛᱟᱦᱞᱮ ᱟᱯᱮ ᱥᱮᱫ ᱫᱚ ᱜᱚᱝᱠᱮ?
ᱟᱞᱮ ᱥᱮᱫ ᱢᱟ ᱟᱫᱚ ᱠᱚᱫᱚ ᱡᱟᱸᱦᱟᱸᱭ ᱠᱚᱠᱚ ᱢᱟᱱᱮ ᱱᱚᱜᱼᱚᱭ ᱦᱳᱭ ᱢᱟᱲᱟᱝ ᱛᱟᱭᱱᱚᱢ ᱢᱟᱲᱟᱝ ᱜᱮ ᱟᱞᱮᱥᱮᱫ ᱦᱚᱸ ᱱᱚᱝᱠᱟᱜᱮ ᱡᱟᱦᱟᱸᱭ ᱠᱚ ᱢᱟᱲᱟᱝ ᱨᱮᱠᱚ ᱤᱭᱟᱹ ᱟᱱ ᱠᱚᱫᱚ ᱢᱟᱲᱟᱝ ᱞᱮᱠᱟ ᱟᱨ ᱡᱟᱦᱟᱸᱭ ᱠᱚ ᱛᱟᱭᱱᱚᱢ ᱠᱟᱱᱟ ᱵᱟᱨᱤ ᱦᱩᱭᱩᱜ ᱛᱟᱠᱚᱣᱟ ᱩᱱᱠᱩ ᱛᱟᱭᱱᱚᱢ ᱧᱚᱜ ᱠᱟᱱᱟ ᱠᱚ
ᱟᱪᱪᱷᱟ ᱡᱟᱭᱦᱳᱠ ᱟᱫᱚ ᱚᱠᱚᱭ ᱚᱠᱟ ᱞᱮᱠᱟ ᱢᱟᱛᱚ ᱟᱨ ᱵᱟᱢ ᱞᱟᱹᱭ ᱫᱟᱲᱮᱭᱟᱜ-ᱟ ᱟᱯᱮ ᱥᱮᱫ ᱫᱚ ᱜᱚᱢᱠᱮ ᱛᱟᱦᱞᱮ ᱪᱮᱫ ᱞᱮᱠᱟ ᱫᱟᱨᱮ ᱱᱟᱲᱤ ᱠᱩ
ᱫᱟᱨᱮ ᱱᱟᱹᱲᱤ ᱠᱚ ᱢᱟᱱᱮ ᱪᱮᱫ ᱞᱮᱠᱟ ᱵᱩᱨᱩ ᱠᱚᱢ ᱞᱟᱹᱭᱮᱜ-ᱟ ᱯᱟᱪᱷᱟ
ᱦᱚᱭ ᱦᱚᱭ ᱦᱚᱭ
ᱦᱚᱸ ᱵᱩᱨᱩ ᱠᱚ ᱢᱮᱱᱟᱜ-ᱟ ᱜᱟᱰᱟ ᱠᱚ ᱢᱮᱱᱟᱜ-ᱟ ᱢᱚᱩᱸᱻ
ᱟᱪᱪᱷᱟ ᱟᱨ ᱵᱤᱨ ᱜᱟᱡᱟᱲ ᱫᱚ
ᱦᱚᱸ ᱵᱤᱨ ᱜᱟᱡᱟᱲ ᱫᱚ ᱟᱞᱮ ᱫᱚ ᱚᱱᱟ ᱵᱩᱨᱩ ᱜᱮᱞᱮ ᱢᱮᱱᱟ ᱵᱤᱨ ᱜᱟᱡᱟᱲ ᱠᱚᱫᱚ ᱠᱟᱱᱟ ᱜᱟᱡᱟᱲ ᱠᱚᱫᱚ ᱵᱟᱱᱩᱜ-ᱟ ᱱᱚᱣᱟ ᱠᱚ ᱟᱹᱛᱩ ᱥᱩᱨ ᱠᱚᱨᱮ ᱫᱚ
ᱟᱪᱪᱷᱟ
ᱡᱟᱭᱦᱳᱠ ᱚᱱᱟ ᱦᱚᱞᱮᱣ ᱛᱟᱨᱯᱚᱨᱮ ᱛᱟᱦᱞᱮ ᱚᱱᱛᱮ ᱠᱷᱚᱱᱟᱜ ᱪᱮᱫᱞᱮᱠᱟ
ᱡᱟᱦᱟᱸ ᱫᱚᱵᱚᱱ ᱢᱮᱛᱟᱜ ᱠᱟᱱ
ᱛᱟᱦᱞᱮ ᱟᱯᱮ ᱢᱟ ᱚᱱᱠᱟ ᱫᱚ ᱵᱟᱯᱮ ᱟᱹᱭᱠᱟᱹᱣ ᱫᱟ ᱡᱟᱱᱤᱡ ᱪᱚ ᱟᱯᱮ ᱥᱮᱫ ᱢᱟ ᱞᱟᱦᱟ ᱧᱚᱜ ᱛᱮ ᱫᱟᱜ ᱟᱬᱜᱩ ᱨᱮᱱᱟᱜ ᱠᱟᱛᱷᱟ ᱛᱟᱦᱮᱸ ᱠᱟᱱᱟ ᱫᱟᱨᱮ ᱱᱟᱲᱤ ᱠᱚ ᱠᱷᱚᱱ ᱢᱟᱱᱮ ᱟᱰᱤ ᱥᱳᱨ ᱨᱮᱜᱮ ᱦᱮᱱᱟᱜ ᱟᱠᱟᱫᱟ ᱜᱚᱝᱠᱮ
ᱫᱟᱜ ᱠᱟᱹᱡ ᱠᱟᱱᱟ ᱥᱮ
ᱦᱳᱭ ᱦᱳᱭ ᱛᱟ ᱜᱚᱝᱠᱮ ᱢᱚᱴᱟᱢᱩᱴᱤ ᱩᱢᱮᱨ ᱧᱚᱜ ᱜᱟᱱ ᱜᱮ ᱠᱟᱱᱟᱢ ᱵᱟᱝ
ᱦᱚᱭ
ᱟᱫᱚ ᱜᱚᱝᱠᱮ ᱤᱧᱤᱧ ᱞᱟᱹᱭᱫᱟ ᱢᱟᱱᱮ ᱡᱟᱦᱟᱸ ᱫᱚ ᱯᱟᱹᱦᱤᱞ ᱚᱠᱛᱚ ᱨᱮᱱᱟᱜ ᱫᱟᱜ ᱨᱮᱱᱟᱜ ᱚᱠᱟ ᱞᱮᱠᱟᱢ ᱧᱮᱞ ᱛᱤᱭᱟᱹᱜ ᱟᱠᱟᱫᱟ ᱟᱨ ᱱᱤᱛ ᱚᱠᱛᱚ ᱨᱮᱱᱟᱜ ᱚᱠᱟ ᱞᱮᱠᱟᱢ ᱧᱮᱞ ᱛᱤᱭᱟᱹᱜ ᱠᱟᱫᱟ ᱥᱮ ᱧᱮᱞ ᱧᱮᱞ ᱫᱟᱢ ᱚᱱᱟ ᱨᱮᱱᱟᱜ ᱛᱤᱱᱟᱹᱜ ᱜᱟᱱ ᱡᱟᱦᱟᱸ ᱫᱚ ᱯᱷᱟᱨᱟᱠ ᱮᱢ ᱫᱤᱥᱟᱹᱭᱮᱫ ᱛᱟᱵᱚᱱᱟ
ᱤᱧ ᱢᱟ ᱩᱱᱟᱹᱜ ᱥᱮᱫᱟᱭᱟᱜ ᱢᱟ ᱵᱟᱹᱧ ᱢᱮᱱ ᱠᱮ ᱠᱟᱱᱟ ᱥᱮ ᱡᱟᱼᱦᱟᱸᱜ ᱡᱟᱦᱟᱸ
ᱵᱟᱝ ᱟᱨᱠᱤ ᱦᱮᱸ ᱳᱭ ᱚᱱᱟ ᱠᱟᱛᱷᱟ ᱜᱤᱧ ᱞᱟᱹᱭ ᱦᱚᱪᱚᱭᱮᱫᱟ ᱡᱚᱛᱚ ᱩᱢᱮᱨ ᱟᱵᱚ ᱤᱧᱟᱹᱜ ᱡᱟᱦᱟᱸ ᱱᱤᱛᱚᱜ ᱩᱢᱮᱨ ᱛᱤᱧ ᱤᱱᱟᱹ ᱩᱢᱮᱨ ᱫᱚ ᱢᱚᱱᱮ ᱛᱤᱧ ᱞᱟᱹᱭᱟ ᱤᱧᱟᱹᱜ ᱩᱢᱮᱨ ᱥᱟᱶ ᱥᱟᱶᱛᱮ ᱱᱤᱛᱚᱜ ᱡᱟᱦᱟᱸ ᱛᱤᱱᱟᱹᱜ ᱡᱟᱦᱟᱸ ᱞᱮᱠᱟᱱᱟᱜ ᱩᱛᱱᱟᱹᱣ ᱧᱮᱞ ᱧᱟᱢᱚᱜ ᱠᱟᱱᱟ᱾ ᱢᱚᱱᱮᱭ ᱫᱟᱹᱧ ᱤᱧᱟᱹᱜ ᱮᱡᱽ ᱜᱨᱩᱯ ᱨᱮᱱ ᱠᱚ ᱥᱟᱶ ᱛᱮᱜᱮ
ᱦᱮᱸ
ᱚᱱᱟ ᱩᱛᱱᱟᱹᱣ ᱫᱚ ᱧᱮᱞ ᱯᱩᱨᱟᱹᱣ ᱤᱫᱤᱜ ᱠᱟᱱᱟ ᱦᱳᱭᱥᱮ
ᱦᱮᱸ ᱦᱮᱸ
ᱦᱮᱸ ᱢᱟ ᱜᱚᱢᱠᱮ ᱢᱟ ᱞᱮ ᱛᱟᱢ ᱪᱮᱫ ᱞᱮᱠᱟ ᱠᱚᱢ ᱧᱮᱞ ᱧᱟᱢ ᱮᱫᱟ
ᱤᱧ ᱡᱟᱦᱟᱸᱧ ᱧᱮᱞ ᱟᱹᱜᱩ ᱟᱠᱟᱫᱟᱹᱧ ᱡᱟᱦᱟᱸ ᱦᱟᱸᱜ ᱟᱢ ᱩᱱᱟᱹᱜ ᱢᱟ ᱵᱟᱹᱧ ᱛᱟᱦᱮᱸ ᱞᱮᱫᱼᱟ ᱵᱟᱨᱯᱮ ᱥᱮᱨᱢᱟ ᱟᱯᱱᱟᱨ ᱪᱟᱥ ᱦᱩᱭᱮᱱᱟ ᱛᱚ ᱚᱱᱟ ᱪᱟᱥ ᱫᱚ ᱡᱟᱦᱟᱸ ᱞᱮᱠᱟ ᱟᱵᱚᱣᱟᱜ ᱡᱩᱱ ᱡᱩᱞᱟᱭ ᱠᱷᱚᱱᱜᱮ ᱦᱮᱸ ᱠᱟᱹᱢᱤ ᱠᱚᱫᱚ ᱤᱥᱴᱟᱴᱚᱜ ᱛᱟᱦᱮᱸᱫ ᱟᱫᱚ ᱱᱤᱛᱚᱜ ᱫᱚ ᱠᱟᱹᱡ ᱦᱟᱸᱜ ᱰᱤᱞᱮ ᱧᱚᱜ ᱟᱠᱟᱱᱟ
ᱦᱩᱸ
ᱫᱟᱜ ᱠᱚᱦᱚᱸ ᱱᱤᱛᱚᱜ ᱚᱱᱠᱟ ᱵᱟᱝ ᱵᱟᱝ ᱫᱟᱨᱟᱭ ᱛᱮ ᱱᱤᱛᱚᱜ ᱦᱟᱸᱜ ᱫᱟᱜ ᱠᱟᱹᱡ ᱛᱟᱭᱚᱢ ᱧᱚᱜ ᱜᱮ ᱡᱟᱹᱯᱩᱫ ᱟᱠᱟᱜ ᱱᱚᱛᱮ ᱢᱟ
ᱦᱩᱸ
ᱦᱩᱸ
ᱴᱷᱤᱠ ᱠᱟᱛᱷᱟ ᱫᱚ ᱤᱱᱟᱹᱜᱤ ᱠᱟᱱᱟ ᱦᱮᱸᱥᱮ᱾
ᱦᱩᱸ ᱛᱚ ᱜᱚᱝᱠᱮ ᱚᱥᱠᱮᱵᱟᱫ ᱟᱹᱵᱤᱱ ᱫᱚ ᱚᱞᱪᱤᱠᱤ ᱪᱤ ᱠᱚᱫᱚᱚᱵᱤᱱ ᱵᱟᱲᱟᱭᱟ
ᱦᱮᱸ ᱚᱱᱟ ᱠᱚᱫᱚ ᱵᱟᱰᱟᱭ ᱦᱮᱱᱟᱜ ᱠᱟᱫᱟ ᱦᱳᱭᱥᱮ ᱾ ᱟᱨ ᱥᱮᱸᱬᱟ ᱦᱩᱭᱩ ᱠᱟᱱᱟ ᱵᱟᱝ ᱟᱫᱚ ᱛᱟᱭᱚᱢ ᱫᱟᱨᱟᱢ ᱛᱮᱫᱚ ᱤᱱᱟᱹ ᱠᱚᱛᱮᱜᱮ ᱟᱫᱚ ᱚᱞ ᱯᱟᱲᱦᱟᱣ ᱠᱚᱦᱚᱸ ᱱ ᱱᱤᱡᱮ ᱦᱚᱸ ᱢᱩᱪᱟᱹᱫ ᱦᱩᱭ ᱟᱠᱟᱱ ᱜᱮᱭᱟ ᱦᱮᱸᱥᱮ
ᱟᱪᱪᱷᱟ ᱛᱤᱱᱟᱹᱜ ᱫᱷᱟᱹᱵᱤᱡ ᱮᱢ ᱯᱟᱲᱦᱟᱣ ᱠᱮᱫᱼᱟ ᱜᱚᱝᱠᱮ ᱟᱢ ᱫᱚ
ᱦᱮᱸ ᱢᱩᱪᱟᱹᱫ ᱜᱮ ᱟᱫᱚᱧ ᱞᱟᱹᱭᱫᱟ ᱡᱮᱜᱮᱫ ᱵᱤᱫᱽᱫᱟᱹᱜᱟᱲ ᱢᱩᱪᱟᱹᱫ
ᱟᱪᱪᱷᱟ ᱟᱫᱚ ᱱᱤᱛᱚᱜᱜ ᱫᱚ ᱚᱱᱟ ᱯᱚᱨᱮ ᱫᱚ ᱪᱮᱫ ᱮᱢ ᱩᱭᱦᱟᱹᱨ ᱟᱠᱟᱫᱼᱟ ᱢᱟᱲᱟᱝ ᱥᱮᱫ ᱮᱢ ᱯᱟᱲᱦᱟᱜᱼᱟ ᱥᱮ ᱟᱨ ᱪᱮᱫ ᱠᱚᱢ ᱪᱤᱠᱟᱹᱭᱟ
ᱚᱱᱟ ᱠᱚᱢᱯᱞᱤᱴ ᱠᱟᱛᱮᱜ ᱡᱟᱦᱟᱸ ᱫᱚ ᱢᱟᱪᱮᱫ ᱦᱩᱭᱩᱜ ᱞᱟᱹᱜᱤᱫ ᱛᱮ ᱡᱟᱦᱟᱸ ᱞᱟᱹᱠᱛᱤ ᱠᱟᱱᱟ
ᱴᱨᱮᱱᱤᱝ ᱚᱱᱟ ᱦᱚᱸᱦᱟᱛᱟᱣ ᱦᱩᱭ ᱟᱠᱟᱱᱟ
ᱟᱪᱪᱷᱟ ᱟᱪᱪᱷᱟ
ᱟᱪᱥᱷᱟ
ᱟᱹᱰᱤ ᱱᱟᱯᱟᱭ ᱠᱟᱛᱷᱟ ᱠᱟᱱᱟ ᱮᱱᱠᱷᱟᱱ ᱢᱟ
ᱦᱮᱸ ᱟᱫᱚ ᱚᱱᱟ ᱛᱟᱺᱜᱤ ᱛᱟᱲᱟᱜ ᱨᱮᱜᱮ ᱦᱮᱱᱟᱜ ᱟᱠᱟᱫᱤᱧᱟ ᱛᱤᱥ ᱢᱟᱪᱮᱫ ᱠᱚ ᱵᱚᱦᱟᱞᱟᱜ ᱠᱟᱱᱟ ᱚᱱᱟ ᱞᱮᱠᱟ ᱛᱤᱜᱤ
ᱦᱩᱸ ᱦᱩᱸ ᱦᱩᱸ
ᱟᱫᱚ ᱜᱚᱝᱠᱮ ᱟᱢᱟᱜ ᱩᱢᱮᱨ ᱨᱮᱱᱟᱜ ᱫᱚ ᱛᱚ ᱪᱮᱫ ᱞᱮᱠᱟᱢ ᱞᱟᱹᱭ ᱠᱮᱫᱟ ᱛᱟᱦᱚᱞᱮ ᱤᱧᱟᱹᱜ ᱩᱢᱮᱨ ᱨᱮᱱᱟᱜ ᱜᱮᱤ ᱤᱧ ᱨᱮ ᱤᱫᱤ ᱞᱮᱜᱮ ᱦᱮᱸᱥᱮ ᱟᱫᱚ ᱤᱧᱟᱹᱜ ᱩᱢᱮᱨ ᱨᱮᱱᱟᱜ ᱫᱚ ᱱᱤᱭᱟᱹ ᱠᱟᱛᱷᱟ ᱜᱮ ᱱᱚᱝᱠᱟ ᱜᱤᱧ ᱞᱟᱹᱭ ᱦᱚᱪᱚᱭᱟ ᱡᱟᱦᱟᱸ ᱫᱚ ᱪᱮᱫ ᱵᱚᱱ ᱞᱟᱹᱭᱫᱟ ᱦᱚᱜᱼᱚᱭ ᱱᱚᱝᱠᱟ ᱡᱚᱠᱷᱚᱱ ᱦᱩᱰᱤᱧ ᱢᱟᱪᱷᱟ ᱤᱧ ᱛᱟᱦᱮᱸᱫ ᱠᱟᱱᱟ ᱩᱱ ᱚᱠᱛᱚ ᱟᱞᱮ ᱥᱩᱨ ᱨᱮ ᱱᱚᱜ ᱚᱢᱵᱚᱵᱚᱛᱤ ᱯᱚᱨᱚᱵᱽ ᱡᱟᱦᱟᱸ ᱦᱩᱭᱩᱜ ᱠᱟᱱ ᱛᱟᱦᱮᱸᱼᱟ᱾
ᱦᱩᱸ ᱦᱩᱸ
ᱚᱱᱟ ᱚᱢᱵᱚᱵᱚᱛᱤ ᱯᱚᱨᱚᱵᱽ ᱨᱮ ᱤᱧ ᱦᱮᱸ ᱪᱟᱞᱟᱣ ᱦᱩᱭ ᱠᱟᱱᱟ ᱩᱱ ᱚᱠᱛᱚ ᱛᱮ ᱫᱚ ᱦᱮᱸ ᱧᱮᱞ ᱦᱩᱭ ᱠᱟᱱᱟ ᱦᱚᱲ ᱦᱩᱲᱩ ᱠᱚ ᱨᱚᱦᱚᱭ ᱠᱚᱛᱮᱱᱟᱜ ᱠᱚ ᱨᱚᱦᱚᱭ ᱛᱟᱦᱮᱸᱫ᱾ ᱡᱟᱦᱟᱸ ᱟᱥᱟᱲ ᱨᱮᱱᱟᱜ ᱥᱟᱵᱛᱮ ᱛᱟᱦᱚᱞᱮ ᱩᱱᱨᱮ ᱧᱮᱞᱚᱜᱚᱜ ᱠᱟᱱᱟ᱾ ᱨᱚᱦᱚᱭ ᱛᱟᱦᱮᱸᱫ ᱟᱠᱚ ᱤᱱᱟᱹ ᱛᱟᱭᱚᱢ ᱛᱟᱭᱚᱢ ᱛᱮ ᱩᱱᱫᱚ ᱢᱮᱱᱠᱷᱟᱱ ᱱᱚᱝᱠᱟ ᱦᱮᱸ ᱡᱟᱦᱟᱸ ᱱᱤᱛᱚᱜ ᱯᱷᱮᱥᱮᱞᱤᱴᱤ ᱧᱮᱞᱚᱜ ᱠᱟᱱᱟ ᱥᱮ ᱰᱮᱵᱷᱞᱚᱯᱤᱝ ᱧᱮᱞᱚᱜ ᱠᱟᱱᱟ, ᱱᱚᱜᱼᱚᱭ ᱱᱩᱱᱟᱹᱜ ᱡᱟᱦᱟᱸ ᱜᱟᱹᱰᱤ ᱜᱷᱚᱲᱟ ᱵᱚᱱ ᱧᱮᱞ ᱧᱟᱢ ᱮᱫᱟ᱾
ᱦᱮᱸ ᱥᱮ
ᱟᱣ
ᱚᱱᱠᱟ ᱵᱟᱝ ᱧᱮᱞ ᱧᱟᱢᱚᱜ ᱛᱟᱦᱮᱸ ᱩᱱᱟᱹᱜ ᱟᱨᱚᱱ ᱥᱚᱠᱛᱚ ᱱᱟᱜ ᱫᱟᱜᱽ ᱢᱟᱱᱮ ᱟᱨᱮᱞ ᱟᱹᱰᱤ ᱡᱟᱹᱥᱛᱤ ᱜᱮ ᱟᱨᱮᱞ ᱧᱩᱨᱩᱜ ᱛᱟᱦᱮᱸ᱾
ᱦᱳᱭ
ᱴᱷᱤᱠ ᱥᱮ ᱦᱚ ᱚᱱᱛᱮ ᱛᱮ ᱨᱤᱢᱤᱞ ᱨᱟ ᱨᱟᱠᱟᱵ ᱟᱠᱟᱱ ᱥᱮ ᱟᱞᱮ ᱥᱮᱫ ᱫᱚ ᱞᱟᱦᱟ ᱞᱟᱦᱟ ᱠᱚ ᱫᱟᱹᱲ ᱛᱟᱦᱮᱸᱫ ᱚᱲᱟᱜ, ᱪᱮᱫᱟᱜ ᱵᱟᱝᱢᱟ ᱚᱝᱠᱟ ᱟᱨᱮᱞ ᱛᱮ ᱥᱮᱸᱜᱮᱞ ᱫᱟᱜ ᱛᱮ ᱟᱹᱰᱤ ᱦᱚᱲ ᱠᱚ ᱚᱝᱠᱟ ᱠᱚ ᱜᱚᱛᱚ ᱟᱠᱟᱱᱟ ᱟᱞᱮ ᱱᱚᱣᱟ ᱫᱷᱟᱨᱮ ᱯᱟᱥᱮ ᱨᱮᱜᱮ ᱤᱧᱟᱜ ᱢᱮᱫᱛᱮ ᱧᱮᱞᱟᱜ ᱜᱮ ᱯᱮ ᱯᱩᱱ ᱦᱚᱲ ᱠᱚ ᱜᱚᱡ ᱟᱠᱟᱱᱟ ᱠᱚ᱾
ᱦᱩᱸ
ᱚᱠᱚᱭ ᱥᱤ ᱥᱤ ᱛᱮ ᱚᱠᱚᱭ ᱠᱟᱹᱢᱤ ᱠᱟᱹᱢᱤ ᱛᱮ, ᱦᱳᱭ ᱥᱮ ᱟᱫᱚ ᱤᱱᱠᱟᱹ ᱞᱮᱠᱟ ᱨᱮᱜᱮ ᱩᱱ ᱚᱠᱛᱚ ᱨᱮᱱᱟᱜ ᱡᱟᱦᱟᱸ ᱮ ᱫᱷᱚᱨᱚᱱ ᱯᱟᱨᱚᱢᱮᱱ ᱪᱟᱹᱛ ᱵᱟᱹᱭᱥᱟᱹᱠᱷ ᱞᱚᱞᱚ ᱥᱤᱛᱩᱝ ᱱᱤᱭᱟᱹ ᱫᱷᱟᱣ ᱫᱚ ᱥᱮ ᱱᱮᱛᱟᱨ ᱫᱚ ᱟᱞᱮ ᱥᱮᱫ ᱦᱚᱸ ᱦᱟᱹᱨᱤᱭᱟᱹᱲ ᱜᱮ ᱧᱮᱞᱚᱜ ᱠᱟᱱ ᱜᱮᱭᱟ, ᱵᱟᱠᱷᱟᱱ ᱟᱞᱮᱭᱟᱜ ᱡᱟᱦᱟᱸ ᱢᱟᱴᱷ ᱠᱚ ᱧᱮᱞᱚᱜ ᱛᱟᱦᱮᱸᱫᱼᱟ᱾ ᱠᱚᱭᱚᱜ ᱞᱮᱠᱷᱟᱱ ᱯᱩᱸᱰ ᱜᱮᱢ ᱧᱮᱞ ᱧᱟᱢᱟ ᱡᱮ ᱚᱱᱟ ᱦᱟᱥᱟ ᱨᱮᱫᱚ ᱛᱟᱥᱟᱵ ᱫᱚ ᱦᱮᱱᱟᱜᱼᱟᱥᱮ ᱵᱟᱹᱱᱩᱜᱼᱟ, ᱵᱟᱢ ᱧᱟᱢ ᱵᱩᱡᱥᱟᱦᱮᱫ ᱛᱤᱭᱳᱟᱹᱜ ᱫᱟᱲᱮᱭᱟᱜᱼᱟ᱾
ᱦᱩᱸ ᱦᱩᱸ
ᱴᱷᱤᱠ ᱥᱮ ᱥᱮ ᱱᱤᱝᱠᱟᱹ ᱦᱚᱸ ᱧᱮᱞ ᱠᱟᱱ ᱜᱮᱭᱟ᱾
ᱤᱱᱟᱹ ᱛᱟᱭᱚᱢ ᱠᱷᱚᱥᱞᱟ ᱠᱚᱦᱚᱸ ᱫᱟᱜ ᱢᱟᱱᱮ ᱥᱮᱨᱢᱟ ᱡᱟᱹᱲᱤ ᱟᱥᱟ ᱛᱮᱜᱮ, ᱦᱩᱭᱮᱱ ᱠᱷᱟᱱ ᱱᱟᱯᱟᱭ ᱵᱟᱝᱠᱷᱟᱱ ᱫᱚ ᱤᱱᱠᱟᱹ ᱜᱮ ᱟᱨ ᱠᱮᱱᱮᱞ ᱫᱟᱜ ᱦᱚᱸ ᱛᱤᱱ ᱚᱠᱛᱚ ᱠᱚ ᱟᱲᱟᱠ ᱛᱟᱦᱮᱸᱼᱟ᱾ ᱥᱮᱨᱢᱟ ᱫᱟᱜ ᱡᱟᱹᱲᱤ ᱞᱮᱠᱷᱟᱱ ᱜᱮ ᱠᱮᱱᱮᱞ ᱫᱟᱜ ᱟᱨ ᱵᱟᱝᱠᱷᱟᱱ ᱫᱚ ᱵᱟᱹᱱᱩᱜᱼᱟ᱾ ᱠᱮᱱᱮᱞ ᱫᱟᱜ
ᱦᱳᱭ
ᱦᱚ-ᱚ ᱱᱚᱝᱠᱟ ᱠᱟᱛᱮᱜ ᱫᱤᱱ ᱠᱚᱦᱚᱸ ᱯᱟᱨᱚᱢ ᱦᱮᱡ ᱟᱠᱟᱱ ᱜᱮᱭᱟ᱾ ᱧᱮᱞ ᱦᱩᱭ ᱠᱟᱱᱟ ᱟᱫᱚ ᱤᱱᱟᱹ ᱞᱮᱠᱟᱨᱮ ᱵᱟᱹᱭ ᱵᱟᱹᱭ ᱛᱮ ᱧᱮᱞ ᱤᱫᱤ ᱦᱩᱭᱱᱟ ᱢᱤᱫ ᱵᱟᱨ ᱢᱤᱫ ᱵᱟᱨ ᱢᱟᱱᱮ ᱥᱮᱞᱚᱠ ᱥᱮᱞᱚ ᱨᱮᱱᱟᱜ ᱫᱟᱜ ᱛᱮᱫᱚ ᱚᱝᱠᱟ ᱫᱚ ᱵᱟᱠᱚ ᱥᱟᱯᱷᱤᱥᱤᱭᱮᱱ ᱵᱟᱭ ᱮᱢ ᱫᱟᱲᱮᱜ ᱠᱟᱱ ᱛᱟᱦᱮᱸ
ᱦᱳᱭ
ᱴᱷᱤᱠ ᱤᱱᱟᱹ ᱛᱟᱭᱚᱢ ᱦᱟᱱᱮ ᱛᱷᱨᱤ ᱮᱭᱤᱪ ᱯᱤ ᱢᱚᱴᱚᱨ ᱡᱟᱦᱟᱸ ᱵᱚᱱ ᱢᱮᱛᱟᱜ ᱠᱟᱱ ᱫᱚ᱾ ᱦᱟᱱᱮ ᱠᱩᱧ ᱞᱮᱠᱟ ᱠᱚ ᱞᱟᱭᱟᱠᱚ ᱟᱫᱷᱟ ᱫᱷᱩᱨ ᱮᱸᱰᱮ ᱠᱷᱚᱱᱟᱜ ᱫᱟᱜ ᱨᱮ ᱡᱚᱵᱮ ᱛᱟᱦᱮᱱᱟ ᱮᱸᱰᱮ ᱠᱷᱚᱱᱟᱜ ᱠᱚ ᱫᱟᱜ-ᱮ ᱨᱟᱠᱟᱵ ᱛᱟᱦᱮᱸᱜ ᱚᱱᱟ ᱦᱚᱸ ᱯᱟᱸᱪ ᱜᱷᱚᱲᱟ ᱢᱤᱥᱤᱱ ᱥᱮ ᱫᱚᱥ ᱜᱷᱚᱲᱟ ᱢᱮᱥᱤᱱ ᱛᱮ ᱚᱱᱟ ᱯᱷᱤᱛᱟᱹ ᱛᱮᱠᱚ ᱨᱟᱠᱟᱵ ᱠᱚ ᱨᱤᱠᱟᱹ ᱠᱮᱫᱟ ᱠᱚ ᱢᱤᱫᱴᱟᱝ ᱜᱮ ᱟᱞᱮᱭᱟᱜ ᱢᱟᱴᱷ ᱨᱮ ᱢᱤᱫᱴᱟᱝ ᱜᱮ ᱛᱟᱦᱮᱭᱮᱱᱟ ᱮᱸᱰᱮ ᱠᱷᱚᱱᱟᱜ ᱜᱮ ᱢᱤᱫ ᱵᱟᱨ ᱫᱷᱚᱨᱚᱱ ᱦᱩᱲᱩ ᱪᱟᱥ ᱠᱚᱞᱮ ᱮᱦᱚᱵ ᱠᱚᱜ ᱠᱮᱫᱟ ᱞᱮ ᱵᱷᱟᱜᱤ ᱜᱮ ᱢᱩᱱᱟᱯᱷᱟ ᱞᱮ ᱧᱟᱢ ᱠᱮᱫᱟ ᱤᱱᱟᱹ ᱛᱟᱭᱚᱢ ᱵᱟᱹᱭ ᱵᱟᱹᱭ ᱛᱮ ᱵᱟᱹᱭ ᱵᱟᱹᱭ ᱛᱮ ᱦᱚᱲ ᱠᱚ ᱥᱟᱸᱜᱮ ᱤᱫᱤ ᱠᱮᱫ ᱛᱟᱠᱚᱣᱟ ᱠᱚ
ᱩᱸ
ᱟᱨ ᱵᱟᱠᱷᱟᱱ ᱚᱱᱮ ᱛᱳᱧ ᱢᱮᱛᱟᱢ ᱠᱟᱱᱟ ᱟᱞᱮ ᱱᱚᱣᱟ ᱠᱷᱚᱱᱟᱜ ᱢᱤᱫ ᱠᱤᱞᱳᱢᱤᱴᱟᱨ ᱥᱟᱺᱜᱤᱧ ᱫᱟᱜ ᱧᱩ ᱜᱟᱹᱭ ᱠᱚᱞᱮ ᱤᱫᱤ ᱠᱚ ᱛᱟᱦᱮᱸᱫ ᱡᱚᱠᱷᱚᱱ ᱟᱞᱮ ᱜᱟᱹᱭ ᱠᱚᱞᱮ ᱜᱩᱯᱤ ᱠᱚ ᱛᱟᱦᱮᱸᱫ ᱦᱳᱭᱥᱮ ᱱᱚᱜᱼᱚ ᱱᱚᱝᱠᱟᱱ ᱫᱤᱱ ᱦᱚᱸ ᱧᱮᱞ ᱦᱩᱭ ᱠᱟᱱᱟ ᱟᱨ ᱚᱱᱮᱛᱚᱧ ᱞᱚᱞᱚ ᱥᱤᱛᱩᱝ ᱨᱮ ᱡᱩᱫᱤ ᱟᱢᱮᱢ ᱠᱚᱭᱚ ᱠᱟ ᱚᱱᱟ ᱡᱷᱩᱞᱩ ᱡᱷᱩᱞᱩ ᱡᱟᱦᱟᱸ ᱫᱚ ᱦᱱᱟᱜ ᱮᱞᱟᱝ ᱵᱟᱝ ᱨᱟᱠᱟᱵ-ᱟ
ᱦᱚᱸ ᱦᱚᱸ
ᱚᱱᱟ ᱮᱞᱟᱝ ᱪᱮᱫ ᱞᱮᱠᱟ ᱨᱟᱠᱟᱵ-ᱟ ᱤᱱᱟᱹ ᱮᱞᱟᱝ ᱨᱮᱱᱟᱝ ᱡᱷᱩᱞᱩ ᱡᱷᱩᱞᱩ ᱛᱮ ᱧᱮᱞ ᱧᱟᱢᱚᱜ ᱛᱟᱦᱮᱸᱼᱟ ᱰᱟᱝᱨᱟ ᱜᱩᱯᱤ ᱜᱩᱯᱤ ᱛᱮ ᱛᱟᱭᱚᱢ ᱫᱟᱜ ᱧᱩ ᱞᱟᱹᱜᱤᱫ ᱦᱚᱸ ᱢᱤᱫ ᱠᱤᱞᱳᱢᱤᱴᱟᱨ ᱤᱫᱤ ᱠᱚ ᱦᱩᱭᱩᱜ ᱛᱟᱦᱮᱫ ᱟᱨ ᱱᱤᱡᱮ
ᱦᱮᱸ ᱦᱮᱸ
ᱞᱚᱞᱚᱜ ᱛᱟᱢᱟ ᱵᱟᱝ ᱥᱮ ᱵᱟᱢ ᱠᱩᱲᱟᱹᱜᱼᱟ
ᱦᱮᱸ
ᱱᱚᱜ-ᱚ ᱱᱚᱝᱠᱟ ᱚᱵᱚᱥᱛᱷᱟ ᱴᱷᱤᱠ ᱚᱱᱠᱟ ᱛᱟᱦᱚᱞᱮ ᱜᱚᱝᱠᱮ ᱱᱚᱜ-ᱚ ᱱᱚᱝᱠᱟ ᱟᱫᱚ ᱱᱤᱡᱮ ᱥᱟᱸᱶᱛᱮᱜᱮ ᱱᱚᱣᱟᱜ ᱢᱳᱵᱟᱭᱤᱞ ᱠᱚᱨᱮᱱᱟᱜ ᱠᱟᱛᱷᱟ ᱦᱚᱸᱢ ᱞᱟᱹᱭ ᱨᱮᱦᱚᱸ ᱦᱮᱸ ᱱᱤᱡᱮᱨᱟᱜ ᱠᱟᱛᱷᱟ ᱦᱚᱸ ᱡᱩᱫᱤᱢ ᱞᱟᱹᱭᱟ ᱡᱮ